ᱳ
ᱦᱮᱞᱳ
ᱡᱚᱦᱟᱨ ᱜᱮ ᱜᱚᱝᱠᱮ
ᱦᱮᱸ ᱡᱚᱦᱟᱨ ᱜᱮ ᱡᱚ
ᱟᱸ
ᱛᱟᱯᱚᱨᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱟᱹᱣᱨᱤ ᱦᱩᱭᱩᱜᱼᱟ ᱡᱚᱢ ᱵᱟᱲᱟ ᱮᱵᱟᱨᱮ ᱦᱩᱭᱩᱜᱼᱟ ᱟᱨ
ᱦᱩᱸ
ᱠᱷᱟᱹᱱᱤᱠ ᱯᱚᱨᱮ ᱜᱮ
ᱦᱩ ᱛᱟᱦᱞᱮ ᱚᱲᱟᱜ ᱠᱚᱨᱮ ᱫᱚ ᱡᱚᱛᱚ ᱵᱮᱥ ᱵᱟᱲᱟ ᱜᱮᱭᱟᱯᱮ ᱱᱤᱭᱟᱹ ᱜᱷᱟᱹᱲᱤᱡ ᱫᱚ?
ᱦᱮᱸ ᱵᱮᱥ ᱵᱟᱲᱟ ᱜᱮ ᱮᱠᱷᱚᱱ ᱫᱚ ᱟᱯᱮᱜᱮ ᱟᱫᱚ
ᱟᱞᱮ ᱦᱚᱸ ᱵᱤᱥ ᱵᱟᱲᱟ ᱜᱮ
ᱦᱟᱸ
ᱛᱟᱦᱞᱮ ᱚᱱᱛᱮ ᱱᱚᱣᱟ ᱡᱟᱦᱟᱸ ᱟᱵᱚᱣᱟᱜ ᱟᱨ ᱥᱚᱨᱠᱟᱨ ᱵᱟᱪᱷᱱᱟᱣ ᱡᱟᱦᱟᱸ ᱞᱮᱠᱟ ᱵᱷᱳᱴ ᱨᱮᱱᱟᱜ ᱨᱮᱡᱟᱞ ᱨᱮ ᱪᱮᱫ ᱞᱮᱠᱟ ᱜᱳᱱᱰᱳ ᱜᱳᱞ ᱠᱚ ᱦᱩᱭ ᱞᱮᱱᱟ ᱥᱮ ᱵᱟᱝᱟ
ᱵᱟᱝ ᱵᱟᱝ ᱪᱮᱫ ᱦᱚᱸ ᱠᱷᱟᱹᱯᱟᱹᱨᱤ ᱠᱚᱫᱚ ᱵᱟᱭ ᱦᱩᱭ ᱟᱠᱟᱱᱟ ᱜᱚᱱᱰᱳ ᱜᱳᱞ ᱡᱚᱛᱚ ᱱᱟᱯᱟᱭ ᱛᱮᱜᱮ ᱦᱩᱭ ᱟᱠᱟᱱᱟ
ᱦᱩᱸ ᱚᱱᱟ ᱨᱮᱡᱟᱞ ᱯᱚᱨᱮ
ᱦᱩᱸ ᱵᱟᱜ ᱨᱮᱡᱟᱞ ᱯᱚᱨᱮ ᱦᱚᱸ ᱵᱟᱝ ᱦᱩᱭ ᱠᱟᱱᱟ ᱟᱨ ᱞᱟᱦᱟ ᱛᱮᱦᱚᱸ ᱵᱟᱝ ᱦᱩᱭ ᱠᱟᱱᱟ
ᱚᱞᱮᱥᱮᱫ ᱫᱚ ᱡᱟᱦᱟᱸ ᱜᱮ ᱴᱩᱠ ᱴᱟᱠ ᱫᱚ ᱦᱩᱭ ᱵᱟᱲᱟᱭᱮᱱ ᱜᱮᱭᱟ ᱯᱟᱛᱞᱟ ᱯᱟᱛᱞᱟ ᱫᱚ
ᱟᱪᱪᱷᱟ ᱟᱪᱪᱷᱟ
ᱟᱫᱚ ᱦᱟᱝᱠᱩ ᱟᱫᱚ ᱟᱞᱮ ᱫᱚ ᱢᱮᱥᱟ ᱢᱤᱥᱤ ᱢᱮᱱᱟᱜ ᱠᱚᱛᱟᱞᱮᱭᱟ ᱛᱚ ᱟᱫᱚ ᱯᱟᱥᱮ ᱟᱹᱛᱩ ᱠᱚᱨᱮᱜ ᱫᱚ ᱦᱟᱝᱠᱩ ᱤᱭᱟᱹ ᱢᱮᱱᱟᱜ ᱠᱚᱣᱟ ᱛᱚ ᱪᱷᱟᱹᱛᱤᱠ ᱠᱚ
ᱦᱮᱸ
ᱩᱱᱠᱩ ᱫᱚ ᱮᱢᱱᱤ ᱛᱮᱜᱮ ᱛᱚ ᱠᱚ ᱤᱭᱟᱹᱜ ᱜᱮᱭᱟ ᱩᱱᱠᱩ ᱜᱮᱠᱚ ᱫᱟᱞ ᱫᱟᱯᱟ ᱟᱨᱠᱤ
ᱩᱸ ᱟᱞᱮ ᱴᱷᱮᱱ ᱫᱚ ᱡᱷᱚᱛᱚ ᱜᱮ ᱢᱮᱥᱟᱢᱤᱥᱤ ᱢᱮᱱᱟᱜ ᱞᱮᱭᱟ ᱟᱨ ᱟᱞᱮᱭᱟᱜ ᱡᱟᱦᱟᱸ ᱵᱩᱛ ᱠᱟᱱᱟ ᱚᱱᱟ ᱫᱚ ᱯᱩᱱᱭᱟ ᱟᱛᱳ ᱞᱤᱭᱮ ᱟᱨᱠᱤ ᱢᱤᱫᱴᱟᱝ ᱵᱩᱛ ᱠᱟᱱ ᱛᱟᱞᱮᱭᱟ
ᱟᱪᱪᱷᱟ
ᱚᱱᱟ ᱜᱚᱱᱰᱳ ᱜᱳᱞ ᱠᱚᱫᱚ ᱠᱷᱟᱹᱯᱟᱹᱨᱤ ᱠᱚᱫᱚ ᱠᱟᱹᱭᱡᱟᱹ ᱠᱚ ᱵᱟᱝ ᱦᱩᱭ ᱠᱟᱱᱟ ᱟᱨᱠᱤ ᱱᱟᱯᱟᱭ ᱛᱮᱜᱮ ᱦᱩᱭ ᱠᱟᱱᱟ ᱞᱟᱦᱟ ᱛᱮᱦᱚᱸ ᱟᱫᱚ ᱛᱟᱭᱱᱚᱢ ᱛᱮᱦᱚᱸ ᱟᱫᱚ ᱯᱚᱨᱮᱛᱮ ᱦᱟᱯᱮᱱ ᱫᱟᱨᱟᱢ ᱪᱮᱫ ᱪᱤᱠᱟᱹᱭᱟ ᱠᱚ ᱚᱱᱟ ᱫᱚ ᱞᱟᱹᱭ ᱵᱟᱝ ᱜᱟᱱᱚᱜᱼᱟ
ᱟᱪᱪᱷᱟ
ᱦᱩᱸ
ᱛᱟᱦᱚᱞᱮ ᱠᱟᱹᱴᱤᱡ ᱦᱮᱸ ᱦᱮᱸ ᱦᱮᱸ ᱟᱫᱚᱱ ᱦᱟᱸᱜ ᱛᱟᱦᱚᱞᱮ ᱠᱟᱹᱴᱤᱡ ᱞᱮᱛᱟ ᱟᱞᱟᱝ ᱢᱮᱥᱮ ᱟᱵᱚᱣᱟᱜ ᱟ ᱱᱚᱣᱟ ᱥᱟᱱᱛᱟᱲ ᱯᱟᱹᱨᱥᱤ ᱛᱮ ᱚᱞ ᱤᱞ ᱪᱟᱞᱟᱜ ᱠᱟᱱ ᱛᱟᱵᱚᱱᱟ ᱥᱮ ᱵᱟᱝ ᱪᱟᱞᱟᱜ ᱠᱟᱱ ᱛᱟᱵᱚᱱᱟ ᱚᱞᱪᱤᱠᱤ ᱛᱮ?
ᱵᱟᱝ ᱱᱚᱛᱮ ᱪᱟᱞᱟᱜ ᱠᱟᱱᱟ ᱱᱚᱛᱮ ᱪᱟᱞᱟᱜ ᱠᱟᱱᱟ ᱵᱷᱟᱞᱤ ᱜᱮᱭᱟ ᱟᱫᱚ ᱥᱟᱺᱜᱤᱥ ᱦᱮᱸ ᱥᱟᱺᱜᱤᱧ ᱥᱟᱺᱜᱤᱧ ᱧᱚᱜ ᱥᱮᱫ ᱠᱟᱹᱴᱤᱡ ᱪᱟᱞᱟᱜ ᱠᱟᱱᱟ ᱟᱞᱮ ᱥᱩᱨ ᱨᱮᱫᱚ ᱠᱩᱧᱡᱤᱨᱟᱹ ᱞᱟᱦᱟ ᱛᱮᱫᱚ ᱦᱩᱭᱩᱜ ᱛᱟᱦᱮᱸᱫ ᱟᱞᱮ ᱴᱷᱮᱱ ᱦᱚᱸ ᱟᱞᱮ ᱫᱚ ᱢᱟᱱᱮ ᱠᱮᱞᱟᱵᱽ ᱠᱷᱚᱱ ᱜᱮ ᱟᱛᱳ ᱠᱷᱚᱱᱟᱜ ᱥᱳᱞᱳᱼᱟ ᱟᱛᱳ ᱥᱳᱞᱳ ᱟᱱᱟ ᱠᱷᱚᱱᱟᱜ ᱜᱮ ᱵᱟᱨᱭᱟ ᱢᱟᱥᱴᱟᱨ ᱞᱮ ᱥᱟᱵ ᱟᱠᱟᱫ ᱠᱤᱱᱟᱹ ᱟᱫᱚ ᱠᱮᱞᱟᱵ ᱨᱮ ᱜᱤᱫᱽᱨᱟᱹ ᱠᱚ ᱚᱸᱰᱮ ᱜᱮᱞᱮ ᱠᱩᱞ ᱠᱚᱣᱟ ᱦᱮᱸᱥᱮ ᱛᱟᱨᱯᱚᱨᱮ ᱟᱫᱚ ᱥᱟᱸᱜᱤᱧ ᱥᱮᱡ ᱡᱟᱦᱟᱸ ᱦᱩᱭᱩᱜ ᱠᱟᱱᱟ
ᱚᱱᱟ ᱟᱪᱪᱷᱟ ᱚᱱᱟ ᱫᱚ ᱠᱮᱞᱟᱵᱷ ᱨᱮ ᱟᱨ ᱥᱚᱨᱠᱟᱨᱤ ᱚᱱᱠᱟᱱ ᱤᱥᱠᱩᱞ ᱠᱚᱫᱚ ᱵᱟᱹᱱᱩᱜᱼᱟ ᱵᱟ ᱵᱤᱫᱫᱟᱹᱜᱟᱨ ᱠᱚ ᱚᱱᱠᱟᱱ ᱤᱭᱟᱹ ᱠᱚ?
ᱵᱟᱝ ᱚᱱᱠᱟᱱ ᱠᱚᱫᱚ ᱱᱚᱣᱟ ᱥᱩᱨ ᱨᱮᱫᱚ ᱵᱟᱹᱱᱩᱜ ᱟᱠᱟᱫᱟ
ᱛᱟᱦᱚᱞᱮ ᱩᱱᱠᱤᱱ ᱵᱟᱨ ᱦᱚᱲᱚᱲ ᱡᱟᱦᱟᱸ ᱯᱮ ᱤᱭᱟᱹ ᱠᱟᱜ ᱠᱤᱱᱟ ᱟᱹᱛᱩ ᱤᱭᱟᱹᱛᱮ ᱥᱳᱞᱳᱟᱱᱟ ᱛᱮ ᱩᱱᱠᱤᱱᱟᱜ ᱠᱩᱲᱟᱹᱭ ᱠᱚᱫᱚ ᱟᱯᱮ ᱜᱮᱯᱮ ᱮᱢᱟ ᱞᱮᱭᱟ ᱚᱠᱟ ᱞᱮᱠᱟ ᱥᱮᱪᱪᱷᱟᱛᱮ ᱥᱮᱪᱪᱷᱟᱛᱮ ᱟᱡᱟᱥ
ᱥᱮᱪᱪᱷᱟ ᱫᱚ ᱯᱨᱚᱛᱷᱚᱢ ᱫᱚ ᱥᱤᱪᱪᱷᱟ ᱛᱮᱠᱤᱱ ᱠᱚᱨᱟᱣ ᱠᱚ ᱛᱟᱦᱮᱸᱫ
ᱟᱪᱪᱷᱟ
ᱦᱮᱸ ᱯᱳᱭᱞᱳ ᱯᱳᱭᱞᱳ ᱫᱚ ᱚᱱᱠᱟ ᱜᱮ ᱞᱟᱹᱭ ᱦᱩᱭ ᱞᱮᱱᱟ ᱡᱮ ᱮᱠᱷᱚᱱ ᱫᱚ ᱡᱟᱦᱟᱸᱭ ᱠᱚ ᱯᱮ ᱵᱟᱰᱟᱭ ᱛᱟᱵᱚᱱᱟ ᱛᱟᱦᱚᱞᱮ ᱠᱚᱨᱟᱣ ᱯᱮ ᱟᱞᱚ ᱟᱛᱳ ᱥᱳᱞᱳ ᱟᱱᱟ ᱠᱷᱚᱱᱟᱜ ᱜᱚᱞᱯ ᱜᱚᱴᱟ ᱠᱟᱛᱮᱫ ᱞᱮ ᱤᱭᱟᱹ ᱠᱮᱫᱟ ᱨᱤᱦᱤᱴ ᱠᱮᱫᱟᱞᱮ ᱟᱨᱠᱤ ᱟᱨ ᱦᱮᱸ ᱦᱮᱸ ᱮᱵᱟᱨᱮ ᱟᱫᱚ ᱥᱟᱱᱟᱢ ᱠᱚ ᱤᱭᱟᱹ ᱦᱩᱭᱩᱜᱼᱟ ᱥᱟᱱᱟᱢ ᱠᱚᱜᱮ ᱪᱟᱞᱟᱣ ᱵᱟᱲᱟᱜᱼᱟ ᱠᱚ ᱡᱮ ᱜᱤᱫᱽᱨᱟᱹ ᱜᱮᱠᱚ ᱪᱟᱜᱼᱟ ᱚᱱᱠᱟ ᱫᱚ ᱵᱟ
ᱥᱟᱱᱟᱢ ᱠᱚ ᱚᱸᱰᱮ ᱫᱚ ᱞᱟᱹᱭ ᱦᱩᱭᱱᱟ ᱟᱨ ᱠᱞᱟᱵᱽ ᱠᱷᱚᱱᱟᱜ ᱜᱮ ᱵᱳᱭ ᱠᱚ ᱠᱤᱨᱤᱧ ᱟᱹᱜᱩ ᱠᱟᱛᱮᱫ ᱮᱢ ᱦᱩᱭᱱᱟ᱾ ᱡᱟᱦᱟᱸᱭ ᱠᱚ ᱟᱜᱽᱨᱚᱦᱚ ᱛᱟᱠᱚ ᱵᱳᱭ ᱠᱚᱠᱚ ᱦᱟᱛᱟᱣ ᱠᱮᱫᱟ ᱟᱫᱚ ᱧᱮᱞᱚᱜ ᱠᱟᱱᱟ ᱡᱮ ᱤᱭᱟᱹ ᱠᱚᱫᱚ ᱞᱟᱹᱴᱷᱩ ᱠᱚᱫᱚ ᱵᱟᱝᱠᱚ ᱪᱟᱜ ᱠᱟᱱᱟ ᱜᱤᱫᱽᱨᱟᱹ ᱠᱚᱜᱮ ᱠᱚ ᱪᱟᱜ ᱠᱟᱱᱟ
ᱟᱪᱪᱷᱟ ᱟᱪᱪᱷᱟ ᱟᱪᱪᱷᱟ
ᱟᱨ ᱥᱚᱯᱛᱟᱦᱚ ᱨᱮ ᱵᱟᱨᱥᱤᱧ ᱦᱩᱭᱩᱜᱼᱟ᱾
ᱥᱚᱯᱛᱟ ᱨᱮ ᱵᱟᱨ ᱥᱤᱧᱵᱟ
ᱦᱮᱸ ᱥᱚᱱᱤᱵᱟᱨ ᱨᱚᱵᱤᱵᱟᱨ ᱦᱩᱭᱩᱜᱼᱟ ᱚᱱᱟ ᱦᱚᱸ ᱵᱤᱠᱟ. ᱞ ᱟᱨᱠᱤ ᱛᱤᱱᱴᱟ ᱠᱷᱚᱱᱟᱜ
ᱟᱵᱚ ᱥᱟᱱᱛᱟᱲᱟᱜ ᱚᱱᱛᱮ ᱵᱚᱥ ᱥᱚᱛᱤ ᱪᱮᱫ ᱞᱮᱠᱟ ᱢᱮᱱᱟᱜᱼᱟ ᱚᱱᱛᱮ ᱥᱟᱱᱛᱟᱲ ᱪᱮᱫ ᱞᱮᱠᱟ ᱵᱚᱥᱚᱛᱤ ᱢᱮᱱᱟᱜ ᱠᱚᱣᱟ?
ᱦᱩᱸ ᱥᱟᱱᱛᱟᱲ ᱪᱷᱟᱹᱛᱤᱠ ᱩᱱᱠᱩ ᱢᱮᱥᱟᱢᱤᱥᱤ ᱢᱮᱱᱟᱜ ᱠᱚᱣᱟ ᱥᱟᱱᱛᱟᱲ ᱵᱷᱟᱞᱤ ᱜᱮ ᱢᱮᱱᱟᱜ ᱠᱚᱣᱟ ᱢᱳᱴᱟᱢᱩᱴᱤ ᱫᱚᱢᱮ ᱠᱚᱢ ᱫᱚ ᱵᱟᱝ
ᱟᱪᱪᱷᱟ
ᱦᱩᱸ ᱟᱨ ᱚᱱᱛᱮ ᱫᱚ?
ᱱᱚᱛᱮ ᱫᱚ ᱥᱟᱱᱛᱟᱲ ᱟᱫᱚ ᱡᱚᱝᱜᱚᱞ ᱢᱚᱦᱚᱞ ᱛᱚ ᱟᱞᱮ ᱫᱚ
ᱚ ᱟ ᱟᱞᱮ ᱦᱚᱸ ᱡᱚᱝᱜᱚᱞ ᱢᱚᱦᱚᱞ ᱜᱮ
ᱚᱠᱟ ᱫᱷᱟᱨᱮ ᱟᱯᱮ ᱫᱚ?
ᱟᱞᱮᱫᱚ ᱚᱱᱟ ᱤᱭᱟᱹ ᱥᱮᱫ ᱯᱚᱥᱪᱷᱤᱢ ᱢᱮᱫᱽᱱᱤᱯᱩᱨ᱾ ᱢᱩᱪᱟᱹᱫ ᱵᱟᱠᱩᱲᱟ ᱯᱚᱥᱪᱷᱤᱢ ᱢᱮᱫᱽᱱᱤᱯᱩᱨ ᱵᱳᱰᱟᱨ ᱾
ᱟᱪᱪᱷᱟ ᱟᱪᱪᱷᱟ ᱟᱪᱪᱷᱟ, ᱟᱞᱮ ᱫᱚ ᱱᱟᱛᱮ ᱡᱷᱟᱲᱜᱨᱟᱢ ᱥᱮᱫ ᱾
ᱦᱩᱸ
ᱟᱫᱚ ᱟᱞᱮ ᱥᱮᱫ ᱫᱚ ᱟᱹᱰᱤ ᱠᱟᱡᱟᱠ ᱧᱚᱜ ᱜᱮ ᱠᱮᱴᱮᱡ ᱥᱟᱺᱦᱤᱡ ᱜᱮ ᱪᱟᱞᱟᱣ ᱫᱚ ᱪᱟᱞᱟᱜᱼᱼ ᱠᱟᱱᱟ ᱾ ᱦᱩᱸ
ᱚᱱᱛᱮ ᱫᱚ ᱪᱟᱞᱟᱜᱼᱟ ᱚᱱᱛᱮ ᱫᱚ ᱚᱱᱛᱮ ᱧᱚᱜ ᱫᱚ ᱪᱟᱞᱟᱜ ᱜᱮᱭᱟ ᱾ ᱦᱩᱸ ᱚᱱᱟ ᱫᱚ ᱵᱟᱰᱟᱭ ᱢᱮᱱᱟᱜ ᱠᱟᱫᱟ ᱡᱮ ᱵᱟᱝ ᱚᱱᱛᱮ ᱫᱚ ᱪᱟᱞᱟᱜᱼᱟ ᱾
ᱢᱟᱪᱮᱫ ᱠᱚᱦᱚᱸ ᱠᱚ ᱢᱮᱱᱟᱜ ᱠᱚᱣᱟ ᱡᱟᱹᱥᱛᱤ ᱧᱚᱜ ᱦᱮᱸ ᱟᱨ ᱢᱚᱴᱟᱢᱩᱼᱼ ᱤᱭᱟ. ᱱᱚᱣᱟ ᱵᱤᱫᱟᱹᱜᱟᱲ ᱠᱚᱦᱚ ᱤᱛᱩᱱ ᱟᱥᱲᱟ ᱠᱚᱦᱚ ᱢᱳᱴᱟᱢᱩᱴᱤ ᱾ ᱟᱥᱮᱠᱟ ᱠᱚᱦᱚᱸ ᱢᱮᱱᱟᱜ ᱜᱮᱭᱟ ᱱᱚᱛᱮ ᱤᱭᱟᱹ ᱠᱚ ᱦᱮᱸ ᱱᱚᱣᱟ ᱠᱚᱨᱮ ᱦᱚᱸᱠᱚ ᱥᱮᱬᱟᱠᱚ ᱾ ᱩᱬᱭᱟ ᱦᱩᱸ
ᱦᱩᱸ ᱚᱱᱟ ᱫᱚ ᱟᱵᱚᱣᱟᱜ ᱞᱟᱹᱠᱛᱤᱭᱟᱱ ᱡᱤᱱᱤᱥ ᱠᱟᱱᱟ ᱴᱷᱟᱹᱣᱠᱟᱹ ᱟᱠᱚ ᱞᱟᱹᱠᱛᱤᱜ ᱠᱟᱱ ᱛᱟᱵᱚᱱᱟ ᱾ ᱦᱮᱸ ᱥᱮ ᱵᱟᱠᱷᱟᱱ ᱫᱚ ᱦᱟᱯᱮᱱ ᱫᱟᱨᱟᱢ ᱫᱚ ᱛᱟᱦᱮᱱᱚᱜ ᱾
ᱟᱵᱳᱣᱟᱜ ᱟᱲᱟᱝ ᱛᱮ ᱨᱚᱲ ᱨᱮᱱᱟᱜᱼᱼ ᱢᱤᱫᱴᱮᱱ ᱡᱟᱦᱟᱸ ᱟ. ᱫᱟᱹᱨ ᱵᱚᱱ ᱧᱟᱢ ᱠᱟᱫᱟ ᱚᱱᱟ ᱛᱮᱵᱚᱱ ᱯᱟᱲᱦᱟ. ᱜ ᱟᱵᱚᱱ ᱢᱟᱱᱮᱼᱼ ᱟᱹᱰᱤ ᱱᱚᱣᱟ ᱨᱮᱱᱟᱜ ᱱᱚᱣᱟ ᱠᱷᱚᱱᱟᱜ ᱜᱚᱨᱚᱵᱽ ᱨᱮᱱᱟᱜ ᱟᱨ ᱪᱮᱫ ᱢᱮᱱᱟᱜᱼᱟ ᱾
ᱦᱩᱸ ᱜᱚᱨᱚᱵᱽ ᱨᱮᱱᱟᱜ ᱫᱚ ᱪᱮᱫ ᱦᱚᱸ ᱵᱟᱱᱩᱜᱟ, ᱡᱟᱦᱟᱸᱼᱼ ᱡᱟᱱᱟᱢ ᱟᱲᱟᱝ ᱛᱮ ᱥᱮ ᱟᱭᱳ ᱟᱲᱟᱝ ᱛᱮ ᱥᱮᱪᱮᱫ ᱚᱱᱟ ᱨᱮᱱᱟᱜ ᱤᱭᱟᱹ ᱜᱮ ᱮᱴᱟᱜ ᱜᱮᱭᱟ ᱾
ᱦᱚᱭ ᱦᱩᱸ ᱟᱫᱚ ᱱᱚᱣᱟ ᱫᱚ ᱟᱨᱚ ᱩᱥᱟᱹᱨᱟ ᱧᱚᱜ ᱠᱚ ᱥᱮᱲᱟᱭᱟ ᱟᱨ ᱠᱤ ᱜᱤᱫᱽᱨᱟᱹ ᱠᱚ ᱾ ᱟᱫᱚ ᱮᱴᱟᱜ ᱤᱭᱟᱹ ᱛᱮᱫᱚ ᱟᱫᱚ ᱠᱟᱹᱴᱤᱡᱼᱼ
ᱢᱟᱱᱮ ᱚᱥᱩᱵᱤᱫᱟ ᱦᱩᱭᱩᱜ ᱛᱟᱠᱚᱣᱟ ᱮᱴᱟᱜ ᱟᱲᱟᱝ ᱛᱮ ᱡᱚᱠᱷᱚᱱ ᱜᱮ ᱮᱴᱟᱜ ᱤᱭᱟᱹ ᱛᱟᱠᱚᱣᱟ ᱵᱟᱝᱞᱟ ᱢᱤᱰᱤᱭᱟᱢ ᱤᱝᱞᱤᱥᱼᱼ ᱡᱮ ᱦᱮᱸᱥᱮ ᱟᱵᱚᱣᱟᱜ ᱥᱟᱱᱛᱟᱲᱤ ᱠᱟᱱ ᱛᱟᱵᱚᱱ ᱥᱟᱱᱛᱟᱲ ᱛᱮᱜᱮ ᱥᱟᱱᱛᱟᱲ ᱜᱤᱫᱽᱨᱟᱹᱼᱼ ᱟᱹᱣᱨᱤ ᱠᱷᱚᱱᱟᱜ ᱜᱮ ᱩᱱᱤ ᱫᱚᱭ ᱵᱩᱡᱟᱭ ᱜᱤᱫᱽᱨᱟᱹ ᱡᱚᱠᱷᱚᱱ ᱜᱮ ᱢᱮᱼᱼ ᱟᱹᱣᱨᱤ ᱠᱷᱚᱮ ᱵᱩᱡᱟᱭ ᱡᱮ ᱵᱟᱝ ᱱᱚᱣᱟᱭ ᱞᱟᱹᱭ ᱞᱟᱹᱜᱤᱫᱚᱜ ᱠᱟᱱᱟ ᱾
ᱦᱮᱸ ᱟᱨ, ᱟᱨ ᱟᱡᱦᱚᱭ ᱞᱟ. ᱭ ᱫᱟᱲᱮᱭᱟᱜᱼᱟ ᱡᱮᱼᱼ ᱠᱩᱞᱤ ᱞᱮᱠᱷᱟᱱ ᱟᱡ ᱦᱚᱭ ᱞᱟᱹᱭ ᱫᱟᱲᱮᱭᱟᱢ ᱡᱮ ᱱᱚᱣᱟ ᱫᱚ ᱱᱚᱣᱟ ᱠᱟᱱᱟ ᱦᱩᱸ ᱾ ᱟᱨ ᱱᱚᱣᱟ ᱫᱚ ᱦᱩᱼᱼ
ᱦᱮᱸ ᱦ ᱛᱟᱦᱚᱞᱮ ᱚᱱᱟ ᱯᱟᱥᱟ ᱯᱟᱥᱤᱼᱼ ᱟᱪᱪᱷᱟ, ᱚᱱᱟ ᱯᱟᱥᱟᱯᱟᱥᱤ ᱟᱵᱚᱣᱟᱜ ᱨᱮᱼᱼ ᱮ ᱥᱚᱢᱟᱡ ᱠᱚᱨᱮ ᱧᱮᱞᱚᱜ ᱠᱟᱱᱟ ᱾
ᱦᱩᱸ
ᱟᱵᱚᱣᱟᱜ ᱨᱮ ᱥᱚᱢᱟᱡ ᱠᱚᱨᱮ ᱧᱮᱞᱚᱜ ᱠᱟᱱᱟ ᱟᱻ ᱟᱹᱰᱤᱼᱼ ᱜᱷᱟᱨᱚᱧᱡᱽ ᱠᱚᱨᱮ ᱜᱮ ᱧᱮᱞᱚᱜ ᱠᱟᱱᱟ ᱡᱮᱼᱼ ᱜᱚᱜᱚ ᱵᱟᱵᱟ ᱛᱟᱠᱚ ᱡᱷᱚᱛᱚ ᱜᱮᱠᱚ ᱢᱟᱱᱮ ᱱᱮᱥᱟᱭᱮᱫᱼᱟ ᱟᱨᱠᱤ ᱧᱩ ᱾ ᱯᱟᱹᱣᱨᱟᱹ ᱦᱟᱺᱰᱤ ᱠᱚ ᱧᱩᱭᱮᱫᱼᱟ ᱮ ᱾ ᱡᱩᱫᱤ ᱟᱡ ᱡᱟᱢᱟᱭ ᱦᱮᱸ ᱚᱱᱮ ᱚᱱᱟ ᱠᱚ ᱟᱨᱠᱤ ᱟᱡ ᱡᱟᱟᱭ ᱦᱚᱟ ᱟᱨ ᱟᱡ ᱦᱚᱭ ᱢᱤᱫᱟ ᱵᱩᱜᱤ ᱵᱟᱹᱲᱤᱡ ᱠᱟᱹᱴᱤᱡ
ᱟᱪᱪᱷᱟ ᱴᱷᱤᱠ ᱴᱷᱤᱠ, ᱱᱚᱣᱟ ᱮᱠᱫᱚᱢ ᱴᱷᱤᱠ ᱠᱟᱛᱷᱟᱢ ᱥᱟᱵ ᱨᱟᱠᱟᱵ ᱟᱠᱟᱫᱟ ᱦᱮᱸ ᱥᱮ ᱾ ᱛᱚ ᱛᱤᱱᱟᱹᱜ ᱢᱮᱱᱟᱜ ᱠᱟᱫᱟ ᱵᱟᱹᱧ ᱵᱟᱰᱟᱭᱟᱹᱧ ᱠᱤᱱᱛᱩᱧ ᱞᱟᱹᱭᱟᱜ ᱠᱟᱱᱟ ᱛᱟᱹᱭ ᱨᱮᱦᱚᱸ᱾ ᱦᱮᱸ ᱥᱮ, ᱟ-ᱟᱞᱮ ᱴᱷᱮᱱᱟᱜ ᱡᱟᱦᱟᱸ ᱪᱟᱞᱟᱜ ᱠᱟᱱᱟ᱾ ᱟᱞᱮ, ᱟᱞᱮ ᱥᱮᱱ ᱡᱟᱦᱟᱸ ᱪᱟᱜ ᱠᱟᱱᱟ ᱱᱤᱛᱳᱜ ᱦᱮᱸ ᱥᱮ᱾ ᱟᱞᱮ ᱛᱚ ᱮᱠᱫᱚᱢ ᱢᱟᱱᱮᱻ ᱟᱛᱳ ᱨᱮ ᱡᱟᱦᱟᱸᱭ ᱨᱟᱡᱽ ᱠᱚ ᱢᱮᱱᱟᱜ ᱠᱚᱛᱟ ᱵᱚᱱᱟ ᱟᱵᱚᱣᱟᱜ ᱟᱛᱳ ᱰᱤᱵᱟᱹ ᱜᱮ ᱡᱟᱸᱦᱟᱱᱟᱜ᱾ ᱥᱤᱥᱴᱮᱢ ᱛᱮ ᱯᱚᱨᱤᱪᱟᱞᱚᱱᱟᱜ ᱛᱟᱵᱚᱱ ᱫᱚ᱾ ᱢᱟᱱᱮ ᱢᱟᱺᱡᱷᱤ, ᱜᱚᱰᱮᱛ, ᱱᱟᱭᱠᱮ, ᱡᱚᱜᱽ ᱢᱟᱺᱡᱷᱤ, ᱯᱟᱨᱟᱱᱤᱠ ᱦᱮᱸ ᱥᱮ ᱩᱱᱠᱩ ᱢᱮᱱᱟᱜ ᱠᱚᱣᱟ᱾ ᱩᱱᱠᱩ ᱟᱛᱮᱫ ᱤᱭᱟᱹ ᱠᱟᱛᱮᱫ ᱟᱞᱮ ᱴᱷᱮᱱ ᱫᱚ ᱡᱩᱣᱟᱹᱱ ᱠᱚ ᱵᱮᱨᱮᱫ ᱦᱩᱭ ᱠᱟᱱᱟ᱾ ᱛᱟᱦᱞᱮ ᱡᱩᱣᱟᱹᱱ ᱠᱚ ᱠᱤᱪᱷᱩ ᱟᱞᱮ ᱫᱚ ᱢᱮᱱᱟᱜ ᱠᱟᱫ ᱞᱮᱭᱟ᱾
ᱟᱪᱪᱷᱟ᱾
ᱛᱟᱦᱞᱮ ᱡᱩᱣᱟᱹᱱ ᱠᱚ ᱦᱮᱱᱟᱜ ᱞᱮᱭᱟ ᱮᱵᱟᱨᱮ ᱧᱮᱞ ᱫᱟᱞᱮ ᱡᱮ ᱟᱛᱳ ᱨᱮ ᱡᱟᱸᱦᱟᱱᱟᱜ ᱜᱮ ᱚᱱᱩᱥᱴᱷᱟᱱ ᱠᱚ ᱥᱮ ᱯᱩᱡᱟᱹ ᱯᱟᱥᱟ ᱡᱚᱠᱷᱚᱱ ᱱᱮᱥᱟᱭ ᱡᱟᱹᱯᱟᱹᱱᱤ ᱠᱚ ᱠᱚᱨᱟᱣᱮᱫᱟ᱾
ᱦᱩᱸ᱾
ᱡᱚᱠᱷᱚᱱ ᱜᱮ ᱚᱱᱟ ᱯᱟᱹᱣᱨᱟᱹ ᱦᱟᱺᱰᱤ ᱠᱚ ᱧᱩᱭᱟ ᱛᱟᱵᱚᱱᱟ ᱛᱚᱠᱷᱚᱱ ᱠᱷᱟᱹᱯᱟᱹᱨᱤ ᱢᱤᱫᱴᱮᱱ ᱥᱨᱤᱥᱴᱤᱜ ᱠᱟᱱᱟ᱾ ᱛᱚᱨᱠᱚ ᱵᱤᱛᱚᱨᱠᱚ ᱦᱩᱭᱩᱜ ᱠᱟᱱᱟ᱾ ᱦᱮᱸ ᱥᱮ ᱡᱚᱠᱷᱚᱱ ᱜᱮ ᱟᱫᱚ ᱵᱟᱨᱮ ᱵᱟᱨᱮ ᱞᱮ ᱧᱮᱞᱫᱟ ᱡᱮ ᱵᱟᱝ᱾ ᱵᱟᱝ ᱢᱟᱛᱨᱟ ᱵᱟᱝ ᱛᱟᱸᱦᱮᱱ ᱠᱟᱱᱟ ᱡᱚᱠᱷᱚᱱ ᱠᱷᱟᱹᱯᱟᱹᱨᱤ ᱥᱨᱤᱥᱴᱤᱜ ᱠᱟᱱᱟ ᱟᱫᱚ ᱛᱚᱠᱷᱚᱱ᱾ ᱟᱫᱚ ᱫᱩ-ᱫᱩᱯᱲᱩᱵ ᱡᱟᱣᱨᱟ ᱠᱟᱛᱮᱫ ᱢᱟᱺᱡᱷᱤ ᱵᱟᱠᱷᱳᱞ ᱨᱮ ᱟᱫᱚᱞᱮ ᱜᱚᱯᱚᱞ ᱜᱟᱯᱟᱞᱢᱟᱨᱟᱣ ᱜᱚᱴᱟ ᱠᱮᱫᱟ ᱡᱮ ᱵᱟᱝ ᱚᱱᱟ ᱯᱟᱹᱣᱨᱟᱹ ᱦᱟᱺᱰᱤ ᱫᱚ ᱴᱳᱴᱟᱞᱤ ᱜᱮ ᱵᱟᱫ᱾
ᱢᱟᱱᱮ ᱮᱠᱫᱚᱢ ᱵᱚᱱᱫᱚ ᱠᱟᱱᱟ ᱡᱟᱦᱟᱸᱭ ᱜᱮᱭ ᱠᱚᱨᱟᱣᱟ ᱠᱤᱱᱛᱩ ᱩᱸᱻ ᱯᱟᱸᱪ ᱦᱟᱡᱟᱨ ᱢᱤᱫ ᱴᱟᱠᱟ ᱡᱩᱨᱤᱢᱟᱱᱟ ᱞᱟᱜᱟᱣᱮᱭᱟ᱾ ᱧᱩᱭ ᱨᱮᱦᱚᱸᱭ ᱞᱟᱜᱟᱣᱮᱭᱟ ᱟᱨ ᱠᱚᱨᱟᱣ ᱨᱮᱦᱚᱸᱭ ᱞᱟᱜᱟ᱾
ᱟᱞᱮᱴᱷᱮᱱ ᱴᱳᱴᱟᱞᱤ ᱵᱚᱱᱫᱚ ᱢᱮᱱᱟᱜ ᱠᱟᱫᱟ ᱚᱱᱟ ᱠᱚ᱾
ᱮᱸ ᱚᱱᱠᱟ ᱯᱮ ᱠᱚᱨᱟᱣ ᱠᱟᱜ ᱛᱟᱵᱚᱣᱟ? ᱟᱹᱰᱤ ᱵᱟ ᱵᱷᱟᱞᱤ ᱩᱫᱽᱫᱳᱜᱽ ᱯᱮ ᱠᱚᱨᱟᱣ ᱠᱟᱫᱟ ᱱᱚᱣᱟ ᱫᱚ ᱮᱠᱫᱚᱢ ᱟᱹᱰᱤ ᱠᱩᱥᱤ ᱠᱟᱜ ᱯᱮᱭᱟ᱾
ᱦᱩᱢ, ᱟᱞᱮᱭᱤᱡ ᱢᱟᱺᱡᱷᱤ ᱟᱹᱰᱤ ᱠᱮᱴᱮᱡ ᱢᱟᱺᱡᱷᱤ ᱠᱟᱱ ᱛᱟᱞᱮᱭᱟᱭ᱾
ᱦᱩᱸ᱾
ᱦᱚᱞᱟ ᱨᱮᱱ ᱢᱟᱺᱡᱷᱤ ᱡᱟᱦᱟᱸᱭ ᱨᱟᱡᱽ ᱵᱟᱵᱟ ᱠᱚ ᱢᱮᱱᱟᱜ ᱠᱚᱣᱟ ᱮᱠᱫᱚᱢ ᱟᱹᱰᱤ ᱠᱚ ᱠᱮᱴᱮᱡ-ᱟ᱾
ᱠᱟᱛᱷᱟ ᱠᱚ
ᱦᱩᱸ᱾
ᱯᱟᱠᱚᱴ ᱯᱚᱠᱚᱴ ᱫᱟᱠᱚ᱾
ᱦᱮᱸ ᱯᱟᱠᱚᱴ ᱯᱟᱠᱚᱴ ᱜᱮᱛᱟ ᱠᱚᱣᱟ᱾ ᱦᱮᱸ ᱥᱮ ᱚᱱᱠᱟ ᱮᱠᱫᱚᱢ ᱨᱮᱡᱩᱞᱮᱥᱚᱱ ᱟᱨᱦᱚᱸ ᱥᱩᱫᱩ ᱱᱚᱝᱠᱟ ᱢᱚᱪᱟ ᱠᱟᱛᱷᱟ ᱛᱮᱫᱚ ᱵᱟᱝ᱾
ᱯᱚᱲᱟ ᱠᱚ ᱢᱟᱹᱭᱩᱵ ᱛᱟᱠᱚᱫᱚ ᱪᱮᱫ ᱠᱚ ᱥᱟᱭᱟᱠᱚ?
ᱦᱩᱸ, ᱚᱱᱟ ᱜᱮᱛᱚ ᱦᱩᱭᱩᱜ ᱠᱟᱱᱟ ᱠᱟᱛᱷᱟ ᱚᱱᱟ ᱠᱷᱟᱹᱛᱤᱨ ᱛᱮ ᱚᱱᱟ᱾ ᱠᱚ ᱩᱭᱦᱟᱹᱨ ᱠᱟᱛᱮ ᱜᱮ ᱡᱮ ᱵᱟᱝ, ᱱᱚᱣᱟ ᱠᱚ ᱡᱩᱫᱤ ᱟᱵᱚ ᱱᱤᱛᱚᱜ ᱵᱚᱱ
ᱟᱸᱡᱚᱢ ᱮᱫᱟᱢ